ᱦᱮᱞᱳ ᱾
ᱟᱸᱡᱚᱢ ᱧᱟᱢᱚᱜ ᱠᱟᱱᱟ? ᱟᱸᱡᱚᱢ ᱧᱟᱢᱚᱜ ᱠᱟᱱᱟ? ᱴᱟᱣᱟᱨᱮ ᱰᱤᱥᱴᱟᱵᱮᱫᱟ ᱥᱮ ᱪᱮᱫ?
ᱦᱮᱸ ᱜᱚᱝᱠᱮ ᱟᱸᱡᱚᱢᱚᱜ ᱠᱟᱱᱟ ᱾
ᱟᱪᱪᱷᱟ ᱦᱮᱸ ᱢᱟᱹᱭ ᱦᱮᱸ᱾ ᱚᱱᱛᱮ ᱟᱵᱚᱦᱟᱣᱟ ᱠᱚ ᱱᱤᱛᱳᱜ ᱪᱤᱱ ᱞᱮᱠᱟ?
ᱮᱸ ᱱᱚᱛᱮ ᱫᱚ ᱫᱟᱜ ᱮᱫᱟᱭ ᱾
ᱟᱪᱪᱷᱟ ᱟᱞᱮ ᱥᱮᱱ ᱦᱚᱸ ᱠᱟᱹᱴᱤᱡ ᱠᱟᱹᱴᱤᱡ ᱮ ᱫᱟᱜ ᱮᱫᱟ ᱱᱤᱛᱳᱜ ᱫᱚ ᱾ ᱮ ᱢᱟᱹᱭ ᱞᱟᱹᱭᱮᱜ ᱟᱹᱧ ᱟᱯᱮ ᱥᱮᱫ ᱥᱚᱨᱦᱟᱭ ᱨᱮ ᱪᱤᱜ ᱠᱩᱠᱩ ᱮᱱᱮᱡ ᱜᱮᱭᱟ, ᱪᱮᱫ ᱞᱮᱠᱟ ᱠᱩ ᱪᱮᱫ ᱠᱩᱠᱩ ᱪᱤᱠᱟᱹᱭᱟ ᱠᱟᱹᱴᱤᱡ ᱞᱟᱹᱭᱟᱹᱧ ᱢᱮᱥᱮ ᱾
ᱟᱞᱮᱥᱮᱫ ᱫᱚ ᱥᱚᱨᱦᱟᱭ ᱨᱮ ᱩᱢ ᱮᱱᱮᱡ ᱜᱮᱭᱟ ᱠᱚ ᱾ ᱢᱟᱱᱮ ᱥᱚᱨᱦᱟᱭ ᱡᱟᱦᱟᱸ ᱯᱮᱫᱤᱱ ᱦᱩᱭᱩᱜ ᱫᱚ ᱯᱟᱹᱭᱞᱟᱹ ᱛᱮ ᱡᱮ ᱦᱤᱞᱳᱜ ᱠᱚ ᱡᱟᱜᱟᱣ ᱠᱚᱣᱟ ᱛᱟᱨᱯᱚᱨᱮ ᱠᱚ ᱡᱤᱨᱟᱹᱜ ᱟᱠᱚ ᱛᱟᱨᱯᱚᱨᱮ ᱯᱩᱨᱟᱹ ᱠᱚ ᱠᱷᱩᱱᱴᱟᱹᱣ ᱠᱚᱣᱟ, ᱛᱟᱨ ᱞᱟᱦᱟ ᱫᱚ ᱥᱟᱲᱯᱟ ᱞᱮ ᱮᱱᱮᱡᱟ ᱟᱛᱳ ᱨᱮ ᱠᱩᱲᱤ ᱜᱤᱫᱽᱨᱟᱹ ᱠᱚ ᱩᱰᱩᱠᱚᱜᱼᱟ, ᱵᱟ ᱦᱩᱲᱤᱭᱟᱹ ᱠᱚ ᱟᱭᱳ ᱛᱟᱠᱚ ᱥᱟᱱᱟᱢ ᱦᱚᱲ ᱜᱮ ᱾ ᱛᱤᱱᱟᱹᱜ ᱫᱤᱱ ᱚᱱᱟ ᱠᱷᱩᱱᱴᱟᱹᱣ ᱯᱚᱨᱚᱵᱽ ᱵᱟᱝ ᱦᱳᱭᱳᱜ ᱠᱟᱱᱟ ᱩᱱᱟᱹᱜ ᱫᱤᱱ ᱫᱚᱞᱮ ᱮᱱᱮᱡᱟ ᱟᱹᱭᱩᱵ ᱵᱮᱲᱟ ᱫᱤᱱᱟᱹᱝ ᱾ ᱥᱟᱲᱯᱟ ᱠᱟᱥᱟ ᱛᱷᱟᱨᱤ ᱟᱨ ᱴᱟᱹᱴᱭᱟᱹ ᱟᱨ ᱵᱟᱠᱷᱟᱡ ᱚᱱᱟ ᱡᱟᱦᱟᱸ ᱥᱟᱲᱯᱟ ᱠᱚ ᱠᱚ ᱡᱩᱛᱟ ᱚᱱᱟ ᱛᱮᱞᱮ ᱮᱱᱮᱡᱟ ᱾
ᱟᱪᱪᱷᱟ, ᱢᱟᱱᱮ ᱟᱯᱮᱥᱮᱫ ᱫᱚ ᱡᱟᱦᱟᱸ ᱫᱚ ᱰᱟᱱᱴᱟ ᱠᱚᱫᱚ ᱵᱟᱠᱚ ᱫᱚᱱ ᱜᱮᱭᱟ?
ᱵᱟᱝᱜᱮ, ᱟᱞᱮ ᱥᱮᱫ ᱫᱚ ᱵᱟᱝ ᱠᱚ ᱫᱚᱱᱟ ᱾
ᱢᱟᱱᱮ ᱚᱱᱟ ᱠᱟᱹᱴᱤᱡ ᱵᱷᱟᱜᱮ ᱞᱮᱠᱟ ᱞᱟᱹᱭᱟᱹᱧ ᱢᱮ, ᱢᱟᱱᱮ ᱵᱷᱟᱜᱮ ᱞᱮᱠᱟ ᱵᱚᱞᱛᱮ ᱡᱟᱦᱟᱸ ᱢᱚᱬᱮ ᱢᱟᱦᱟ ᱨᱮ ᱪᱮᱫ ᱠᱚ ᱜᱷᱚᱴᱟᱜᱼᱟ ᱾ ᱚᱱᱟ ᱠᱚ ᱠᱟᱹᱴᱤᱡ ᱟᱯᱮ ᱥᱮᱫ ᱞᱟᱹᱭᱟᱹᱧ ᱢᱮ, ᱢᱟᱱᱮ ᱯᱩᱭᱞᱩ ᱢᱟᱦᱟ ᱨᱮ ᱪᱤᱠ ᱠᱩᱯᱮ ᱪᱤᱠᱟᱹᱭᱟ ᱚᱱᱟ ᱠᱟᱹᱴᱤᱡ ᱞᱟᱹᱭ ᱟᱸᱡᱚᱢᱟᱹᱧ ᱢᱮ ᱾
ᱯᱟᱹᱭᱞᱟᱹ ᱫᱤᱱ ᱨᱮᱫᱚ
ᱡᱟᱦᱟᱸ ᱠᱷᱮᱛ ᱵᱟᱹᱫᱽ ᱠᱷᱚᱱᱟᱜ ᱠᱚ ᱟᱹᱜᱩᱭᱟᱠᱚ ᱦᱳᱲᱳ ᱡᱟᱦᱟᱸ ᱜᱟᱹᱪᱷᱤ ᱠᱟᱱᱟ ᱜᱮᱞᱮ ᱠᱟᱱᱟ ᱾ ᱚᱱᱟ ᱠᱚ ᱟᱹᱜᱩᱭᱟᱠᱚ, ᱛᱟᱯᱚ ᱨᱮ ᱦᱮᱸ ᱜᱷᱟᱥ ᱦᱚᱸᱠᱚ ᱤᱨᱟ ᱩᱱᱤ ᱜᱟᱹᱭ ᱰᱟᱝᱨᱤ ᱡᱟᱦᱟᱸᱭ ᱠᱚ ᱛᱟᱦᱮᱱᱟ᱾ ᱩᱱᱠᱩ ᱠᱚ ᱛᱩᱯᱩ ᱠᱚᱣᱟ ᱠᱚ᱾ ᱥᱩᱱᱩᱢ ᱠᱚ ᱚᱡᱚᱜ ᱟᱠᱚ ᱠᱩᱭᱰᱤ ᱥᱩᱱᱩᱢ ᱱᱤᱢ ᱥᱩᱱᱩᱢ᱾ ᱛᱟᱨ ᱯᱚᱨᱮ ᱟᱨ ᱟᱨ ᱪᱮᱜ ᱜᱮ ᱵᱟᱝ ᱦᱳᱭᱳᱜ-ᱟ᱾
ᱟᱫᱚ ᱚᱱᱟ ᱫᱚ ᱤᱭᱟᱹ ᱚᱱᱟ ᱫᱚ ᱠᱚᱲᱟ ᱦᱚᱯᱚᱱ ᱠᱚ ᱠᱟᱹᱢᱤᱭᱟ ᱥᱮ ᱠᱩᱲᱤ ᱦᱚᱯᱚᱱ ᱠᱚ ᱠᱟᱹᱢᱤᱭᱟ?
ᱠᱚᱲᱟ ᱦᱚᱯᱚᱱ ᱠᱚ ᱠᱟᱹᱢᱤᱭᱟ᱾
ᱚ ᱠᱚᱲᱟ ᱦᱚᱯᱚᱱ ᱠᱚ ᱠᱟᱹᱢᱤᱭᱟ, ᱟᱪᱪᱷᱟ ᱟᱞᱮ ᱥᱮ ᱦᱚᱸ ᱠᱚᱲᱟ ᱦᱚᱯᱚᱱ ᱜᱮᱠᱚ ᱠᱟᱹᱢᱤᱭᱟ᱾ ᱟᱨ ᱛᱚᱵᱮ ᱡᱟᱦᱟᱸ ᱫᱚ ᱟᱨ ᱢᱤᱫ ᱴᱮᱱ ᱢᱮᱱᱟᱜ ᱟᱠᱟᱜ ᱡᱟᱦᱟᱸ ᱫᱚ ᱮ ᱡᱟᱦᱟᱸ ᱱᱟᱦᱮᱞ ᱠᱚ ᱥᱤ ᱜᱮᱭᱟ ᱥᱮ ᱥᱤ ᱨᱮ ᱡᱟᱦᱟᱸ ᱰᱟᱝᱨᱤ ᱠᱚ ᱜᱚᱜ ᱟᱠᱚ ᱚᱱᱟ ᱦᱟᱲᱟᱨ ᱠᱚ ᱢᱮᱛᱟᱜ ᱜᱮᱭᱟ ᱥᱮ? ᱪᱤᱱᱦᱟᱹᱣ ᱜᱮᱭᱟ ᱛᱚ, ᱚᱱᱟ ᱦᱟᱲᱟᱨ ᱠᱚ ᱟᱯᱮᱥᱮᱜ ᱠᱚ ᱟᱹᱵᱩ ᱟᱹᱜᱩᱭ ᱜᱮᱭᱟ ᱥᱮ ᱡᱚᱵᱮ ᱟᱹᱜᱩᱭᱟ ᱠᱚ ᱯᱠᱷᱨᱤ ᱠᱷᱚᱱ?
ᱦᱮᱸ ᱟᱨᱩᱯ ᱟᱜᱩᱭ ᱜᱮᱭᱟ ᱠᱚ ᱾
ᱟᱪᱷᱟ᱾ ᱛᱚᱵᱮ ᱟᱯᱮᱥᱮᱫ ᱫᱚ ᱰᱟᱱᱴᱟ ᱫᱚ ᱪᱮᱫᱟᱜ ᱵᱟᱠᱚ ᱫᱚᱱ ᱜᱮᱭᱟ?
ᱚᱱᱟ ᱫᱚ ᱞᱟᱦᱟ ᱠᱷᱚᱱᱟᱜ ᱜᱮ ᱤᱧ ᱡᱚᱠᱷᱚᱱ ᱠᱷᱚᱱᱟᱜ ᱤᱧ ᱠᱟᱹᱴᱤᱡ ᱠᱷᱚᱱᱟᱜ ᱤᱧ ᱜᱮᱭᱟᱱ ᱟᱠᱟᱱᱟ ᱛᱚᱠᱷᱚᱱ ᱠᱷᱚᱱᱟᱜ ᱜᱮᱢ ᱧᱮᱞᱟ ᱡᱮ ᱟᱞᱮ ᱥᱮᱫ ᱫᱚ ᱰᱟᱱᱰᱟ ᱫᱚ ᱵᱟᱠᱚ ᱫᱚᱱ ᱜᱮᱭᱟ᱾ ᱧᱮᱞ ᱟᱠᱟᱫ ᱠᱚᱣᱟᱹᱧ ᱢᱟᱱᱮ ᱤᱭᱟᱹ ᱥᱚᱨᱦᱟᱭ ᱞᱟᱦᱟᱮ ᱥᱟᱲᱯᱟ ᱠᱚ ᱮᱱᱮᱡᱧ ᱟᱠᱚ᱾ ᱟᱨ ᱡᱮ ᱦᱤᱞᱳᱜ ᱠᱷᱩᱱᱴᱟᱹᱣ ᱛᱟᱠᱚ ᱤᱱᱟᱹ ᱦᱤᱞ ᱯᱩᱨᱟᱹ ᱯᱩᱨᱟᱹ ᱢᱤᱫ ᱧᱤᱱᱫᱟᱹ ᱥᱮᱛᱟᱜᱟ ᱠᱚ ᱮᱱᱮᱡ ᱥᱮᱨᱮᱧᱟ ᱠᱚ᱾ ᱤᱱᱟᱹᱜᱤᱧ ᱧᱮᱞ ᱟᱠᱟᱫ ᱠᱚ ᱫᱚ ᱵᱟᱹᱧ ᱧᱮᱞ ᱟᱠᱟᱫ᱾
ᱛᱚᱵᱮ ᱡᱟᱦᱟᱸᱭ ᱜᱚᱰᱮᱛ ᱦᱟᱲᱟᱢ ᱢᱮᱱᱟᱭ ᱠᱟᱫᱮᱭᱟ ᱡᱟᱦᱟᱸ ᱫᱚ ᱜᱚᱴ ᱴᱟᱱᱺᱰᱤ ᱨᱮ ᱫᱚ ᱠᱚ ᱵᱚᱸᱜᱟ ᱵᱨᱩᱭ ᱜᱮᱛᱚ ᱦᱳᱭ ᱥᱮ ᱜᱚᱴ ᱴᱟᱱᱺᱰᱤ ᱠᱚ ᱵᱚᱸᱜᱟ ᱵᱩᱨᱩᱭ ᱫᱚ ᱟᱫᱚ ᱚᱱᱟ ᱡᱟᱦᱟᱸ ᱫᱚ ᱡᱟᱦᱟᱸᱭ ᱵᱚᱸᱜᱟ ᱵᱩᱨᱩ ᱵᱟᱠᱷᱨᱟ ᱛᱮ ᱡᱟᱦᱟᱸ ᱠᱚ ᱟᱹᱫᱟᱹᱭ ᱫᱚ ᱚᱱᱟ ᱫᱚ ᱟᱯᱮ ᱥᱮᱫ ᱫᱚ ᱚᱠᱚᱭ ᱟᱹᱫᱟᱹᱭ ᱜᱮᱭᱟ? ᱜᱚᱰᱮᱛ ᱜᱚᱰᱮᱛ ᱦᱟᱲᱟᱢ ᱥᱮ ᱟᱨ ᱦᱚ ᱮᱴᱟᱜ᱾
ᱦᱮᱸ ᱜᱚᱰᱮᱛ ᱦᱟᱲᱟᱢ ᱜᱮ ᱜᱚᱰᱮᱛ ᱦᱟᱲᱟᱢ ᱜᱮ ᱫᱟᱹᱭ ᱜᱮᱭᱟᱭ ᱡᱩᱫᱤ ᱩᱱᱤ ᱨᱩᱣᱟᱹ ᱦᱟᱹᱥᱩᱜᱼᱟ ᱡᱮᱱᱮᱵᱟ ᱡᱟᱦᱟᱸᱱᱟᱜ ᱚᱥᱩᱵᱤᱫᱟ ᱛᱟᱦᱮᱸᱱᱟ᱾ ᱩᱱᱚᱫᱟ ᱟᱛᱩ ᱨᱮᱱ ᱠᱩᱲᱟ ᱜᱤᱫᱽᱨᱟ ᱠᱚ ᱜᱚᱲ ᱟᱭᱟ ᱠᱩ᱾ ᱟᱭᱤᱡ ᱠᱚᱲᱟ ᱜᱤᱫᱽᱨᱟᱹ ᱵᱟᱠᱷᱟᱱᱡ ᱡᱟᱦᱟᱸᱭ ᱜᱮ ᱠᱚ ᱠᱚ ᱟᱹᱫᱩᱭᱟ ᱠᱚ ᱛᱚᱠᱷᱚᱱ ᱫᱚ᱾ ᱨᱩᱣᱟᱹ ᱦᱟᱹᱥᱩ ᱨᱮ ᱫᱚ ᱵᱟᱝᱠᱟᱱᱡ ᱫᱚ ᱟᱡᱜᱮ᱾
ᱦᱚᱱ ᱠᱚ ᱟᱹᱫᱟᱹᱭ ᱜᱮᱭᱟ ᱦᱩᱲᱩ ᱤᱭᱟᱹ ᱪᱟᱣᱞᱮ ᱠᱚ ᱟᱹᱫᱟᱹᱭᱟ᱾ ᱥᱟᱥᱟᱝ ᱥᱩᱱᱩᱢ ᱟᱹᱞᱩ ᱟᱨ ᱢᱤᱫ ᱴᱮᱱ ᱥᱤᱢ᱾
ᱦᱮᱸ ᱚᱱᱟ ᱦᱚᱸ ᱟᱞᱮᱫ ᱥᱮᱫ ᱫᱚ
ᱵᱚᱸᱜᱟ ᱵᱩᱨᱩ ᱮᱢ ᱜᱟᱱᱚᱜᱼᱟ ᱪᱮᱫ ᱠᱩ ᱠᱩ ᱟᱹᱫᱟᱹᱭᱟ ᱛᱚ ᱠᱟᱹᱴᱤᱡ ᱟᱸᱡᱚᱢᱤᱧ ᱢᱮ?
ᱥᱟᱥᱟᱝ ᱥᱩᱱᱩᱢ ᱡᱤᱨᱟᱹ ᱫᱷᱩᱱᱤᱭᱟᱹ ᱢᱟᱹᱨᱤᱪ ᱪᱟᱣᱞᱮ ᱟᱨ ᱥᱤᱢ ᱟᱨ ᱥᱤᱢ ᱡᱟᱦᱟᱭ ᱨᱮᱱ ᱵᱟᱠᱚ ᱛᱟᱦᱮᱱᱟ ᱩᱱ ᱫᱚ ᱵᱤᱞᱤ ᱚᱱᱟ ᱦᱚᱸᱠᱚ ᱩᱛᱩᱭᱟ ᱠᱚ᱾
ᱟᱪᱷᱟ ᱛᱚᱵᱮ ᱡᱟᱦᱟᱸ ᱫᱚ ᱦᱟᱺᱰᱤ ᱠᱚ ᱫᱚᱢ ᱫᱚᱦᱚᱭ ᱜᱮᱭᱟ ᱥᱮ ᱵᱟᱝᱟ?
ᱦᱮᱸ ᱫᱚᱦᱚᱭ ᱜᱤᱭᱟᱹᱧ ᱵᱟᱦᱟ ᱥᱚᱨᱦᱟᱭ ᱯᱚᱨᱚᱵᱽ ᱠᱚ ᱨᱮ ᱟᱭᱳ ᱞᱟᱹᱭᱟ ᱡᱮ ᱦᱟᱺᱰᱤ ᱫᱚᱦᱚ ᱛᱚ ᱵᱟᱲᱟᱭ ᱠᱟᱜ ᱥᱮᱬᱟ ᱠᱟᱜ ᱫᱚᱨᱠᱟᱨ᱾
ᱚ ᱟᱪᱷᱟ ᱛᱚᱵᱮ ᱦᱟᱸᱰᱤ ᱫᱚ ᱚᱠᱟᱞᱮᱠᱟ ᱯᱨᱚᱥᱮᱥ ᱛᱮ ᱫᱚᱦᱚᱭ ᱛᱟᱦᱮᱱᱟᱢ?
ᱦᱟᱺᱰᱤ ᱫᱚ ᱯᱚᱭᱞᱚ ᱛᱮ ᱫᱟᱠᱟ ᱤᱥᱤᱱ ᱦᱩᱭᱩᱜᱼᱟ ᱡᱟᱦᱟᱸ ᱪᱟᱣᱞᱮ ᱟᱹᱨᱩᱵ ᱥᱟᱯᱷᱟ ᱠᱟᱛᱮᱜ᱾ ᱛᱟᱨ ᱯᱚᱨᱮ ᱛᱩᱯᱩ ᱥᱟᱯᱷᱟ ᱠᱟᱛᱮᱫ ᱵᱚᱸᱜᱟ ᱦᱟᱺᱰᱤ ᱫᱚ ᱦᱟᱱᱟ ᱱᱤᱭᱟᱹ ᱟᱹᱲᱤᱥ ᱟᱭᱥᱟ ᱠᱚ ᱡᱚᱢ ᱵᱟᱝ ᱜᱟᱱᱚᱜᱼᱟ ᱛᱟᱨᱯᱚ ᱨᱮ ᱛᱩᱯᱩ ᱦᱮᱡ ᱠᱟᱛᱮᱜ ᱥᱟᱫᱟ ᱥᱟᱫᱟ ᱜᱮᱸᱫᱟ ᱟᱞᱛᱟ ᱯᱟᱹᱲ ᱦᱚᱨᱚᱜ ᱠᱟᱛᱮᱜ ᱫᱟᱠᱟ ᱪᱚᱸᱫᱟ ᱤᱥᱤᱱᱚᱜᱼᱟ ᱛᱟᱨᱯᱚᱨᱮ ᱠᱟᱹᱴᱤᱡ ᱠᱚᱢ ᱧᱚᱜ ᱫᱟᱜᱟ ᱦᱩᱭᱩᱜᱼᱟ ᱵᱮᱥᱤ ᱫᱚ ᱵᱟᱝ ᱨᱚᱦᱚᱲ ᱨᱚᱦᱚᱲ ᱧᱚᱜ᱾ ᱤᱥᱤᱱ ᱟᱬᱜᱚ ᱠᱟᱛᱮᱜ ᱢᱤᱫᱴᱟᱝ ᱯᱟ ᱤᱭᱟᱹ ᱯᱟᱹᱴᱭᱟᱹᱨ ᱨᱮ ᱦᱚᱯᱚᱱ ᱧᱚᱠᱟᱜ ᱯᱟᱹᱴᱭᱟᱹᱨ ᱨᱮ ᱯᱟᱥᱮ ᱠᱟᱹᱴᱤᱡ ᱦᱟᱣᱮᱫ ᱦᱩᱭᱩᱜ-ᱟ ᱚᱱᱟ ᱫᱟᱠᱟ᱾
ᱟᱪᱪᱷᱟ ᱟᱪᱪᱷᱟ᱾ ᱱᱚᱣᱟ ᱱᱚᱣᱟ ᱠᱚᱨᱮ ᱛᱚᱢ ᱵᱟᱰᱟᱭ ᱜᱮᱭᱟ ᱥᱮ ᱡᱮ ᱟᱵᱩ ᱟᱵᱚ ᱥᱟᱱᱛᱟᱲᱟᱜ ᱥᱚᱢᱟᱡᱽ ᱨᱮ ᱥᱮ ᱟᱵᱚ ᱥᱟᱱᱛᱟᱲ ᱡᱟᱦᱟᱸ ᱫᱚ ᱥᱟᱹᱨᱤ ᱫᱷᱚᱨᱚᱢ ᱵᱚᱸᱜᱟ ᱵᱩᱨᱩ ᱛᱮ ᱟᱵᱚ ᱡᱟᱦᱟᱸ ᱦᱟᱺᱰᱤ ᱨᱮᱭᱟᱜ ᱮᱱᱮᱢ ᱟᱹᱰᱤ ᱢᱟᱨᱟᱝ ᱜᱮ ᱢᱮᱱᱟᱜ ᱟᱠᱟᱫᱟ ᱦᱟᱺᱰᱤ ᱵᱟᱠᱷᱟᱱ ᱪᱮᱫ ᱜᱮ ᱵᱟᱝ ᱦᱩᱭᱩᱜ ᱛᱟᱵᱚᱱᱟ᱾ ᱟᱵᱚ ᱫᱚ ᱦᱟᱺᱰᱤ ᱪᱷᱟᱲᱟ ᱢᱟᱱᱮ ᱵᱚᱸᱜᱟ ᱵᱩᱨᱩ ᱵᱟᱝ ᱞᱟᱦᱟᱜ ᱛᱟᱵᱚᱱᱟ᱾ ᱡᱟᱦᱟᱸ ᱨᱮᱜᱮ ᱦᱟᱺᱰᱤ ᱫᱚ ᱞᱟᱜᱟᱜ ᱜᱮᱭᱟ ᱟᱫᱚ ᱚᱱᱟ ᱦᱤᱥᱟᱹᱵ ᱛᱮ ᱡᱟᱦᱟᱸ ᱟᱢ ᱞᱟᱹᱭ ᱠᱮᱫ-ᱟᱢ ᱡᱮ ᱛᱩᱯᱩ ᱯᱷᱟᱨᱪᱟ ᱠᱟᱛᱮᱜ ᱜᱮ ᱫᱚᱦᱚ ᱞᱟᱹᱠᱛᱤ ᱠᱟᱱᱟ ᱦᱳᱭᱥᱮ᱾
ᱦᱮᱸ ᱦᱮᱸ᱾
ᱛᱚᱵᱮ᱾ ᱡᱟᱦᱟᱸ ᱠᱚ ᱚᱱᱟ ᱫᱚ ᱛᱤᱱᱟᱹᱜ ᱫᱤᱱ ᱵᱷᱤᱛᱤᱨ ᱛᱮ ᱚᱱᱟ ᱫᱚ ᱛᱮᱭᱟᱨᱚᱜᱼᱟ ᱡᱟᱦᱟᱸ ᱵᱚᱸᱜᱟᱼᱵᱤᱨᱩ ᱞᱟᱹᱜᱤᱫ ᱡᱟᱦᱟᱸ ᱦᱟᱺᱰᱤ ᱠᱚ ᱫᱚᱦᱚᱭᱟ ᱚᱱᱟ ᱛᱤᱱᱟᱹᱜ ᱫᱤᱱ ᱵᱷᱛᱤᱨ ᱛᱮ ᱚᱱᱟ ᱛᱮᱭᱟᱨᱚᱜᱼᱟ?
ᱦᱟᱺᱰᱤ ᱡᱟᱦᱟᱸ ᱨᱟᱱᱩ ᱨᱟᱱ ᱠᱚ ᱢᱮᱥᱟᱭ ᱫᱟᱠᱚ ᱨᱮᱦᱮᱫ ᱛᱮᱠᱚ ᱵᱮᱱᱟᱣᱟ ᱟᱹᱰᱤ ᱜᱟᱱ ᱨᱮᱦᱮᱫ ᱠᱚᱛᱮ᱾ ᱚᱱᱟ ᱨᱮᱦᱮᱫ ᱨᱟᱱ ᱡᱩᱫᱤ ᱵᱷᱟᱞᱮ ᱛᱟᱦᱮᱱᱟ᱾ ᱯᱩᱱ ᱫᱤᱱ ᱵᱟᱠᱷᱟᱡ ᱢᱚᱬᱮ ᱫᱤᱱ ᱵᱷᱤᱛᱤᱨ ᱛᱮᱜᱮ ᱚᱱᱟ ᱫᱟᱠᱟ ᱫᱚ ᱤᱥᱤᱱᱚᱜᱼᱟ ᱦᱟᱺᱰᱤ ᱫᱟᱠᱟ ᱫᱚ᱾ ᱛᱟᱨᱯᱚᱨᱮ ᱟᱫᱚ ᱵᱚᱸᱜᱟ ᱵᱩᱨᱩ ᱠᱟᱹᱢᱤᱤᱨᱮ ᱞᱟᱜᱟᱣ ᱜᱟᱱᱚᱜᱼᱟ ᱦᱟᱺᱰᱤ ᱠᱚ᱾
ᱟᱪᱪᱷᱟ ᱡᱮ ᱦᱚᱸᱜᱼᱚᱭ ᱟᱵᱚ ᱥᱟᱱᱛᱟᱲ ᱥᱚᱢᱟᱡ ᱨᱮ ᱵᱚᱸᱜᱟ ᱵᱩᱨᱩ ᱚᱠᱛᱚ ᱱᱮᱛᱟᱨ ᱫᱚ ᱠᱤᱪᱷᱩ ᱯᱟᱹᱣᱨᱟᱹ ᱦᱩᱠᱩ ᱮᱢᱟᱠᱚ ᱠᱟᱱᱟ ᱚᱱᱟᱠᱤ ᱥᱚᱴᱷᱤᱠᱮᱢ ᱢᱚᱱᱮᱭᱟ ᱥᱮ ᱟᱢ ᱚᱱᱟ ᱥᱚᱴᱷᱤᱠ ᱵᱟᱝ ᱠᱟᱱᱟ ᱪᱮᱫ ᱮᱢ ᱟᱢᱟᱜ ᱞᱟᱹᱭ ᱨᱮᱭᱟᱜ ᱠᱟᱛᱷᱟ?
ᱤᱧ ᱫᱩᱧ ᱢᱚᱱᱮᱭᱟ ᱡᱮ ᱡᱟᱦᱟᱸ ᱨᱮ ᱦᱟᱺᱰᱤ ᱵᱚᱸᱜᱟ ᱫᱚᱨᱠᱟᱨ ᱚᱸᱰᱮ ᱫᱚ ᱦᱟᱺᱰᱤ ᱜᱮ ᱵᱟᱯᱞᱟ ᱵᱷᱟᱸᱰᱟᱱ ᱨᱮ᱾ ᱛᱟᱨᱯᱚᱨᱮ ᱡᱟᱦᱟᱸᱨᱮ ᱯᱟᱹᱣᱨᱟᱹ ᱚᱸᱰᱮ ᱫᱚ ᱯᱟᱹᱣᱨᱟᱹ ᱨᱮᱦᱚᱸ ᱴᱷᱤᱠ ᱜᱮᱭᱟ᱾ ᱟᱫᱚ ᱟᱯᱮ ᱥᱮᱫ ᱜᱮ ᱚᱠᱟ ᱞᱮᱠᱟ ᱠᱚ ᱢᱟᱱᱟᱣᱟᱠᱚ, ᱮᱢᱟ ᱠᱚ ᱦᱟᱺᱰᱤ ᱯᱟᱹᱣᱨᱟᱹ᱾
ᱟᱞᱮ ᱥᱮᱫ ᱦᱚᱸ ᱦᱟᱺᱰᱤ ᱜᱮ ᱠᱚ ᱪᱚᱰᱚᱨ ᱜᱮᱭᱟ᱾ ᱮᱸ ᱵᱚᱸᱜᱟ ᱵᱩᱨᱩ ᱡᱮᱢᱚᱱ ᱚᱱᱥ ᱚᱠᱟ ᱚᱠᱟ ᱡᱟᱦᱟᱸ ᱵᱚᱸᱜᱟ ᱵᱩᱨᱩ ᱩᱱᱟᱹᱜ ᱫᱚ ᱤᱧ ᱦᱚᱸᱛᱚ ᱠᱟ ᱥᱮᱭ ᱵᱷᱟᱵ ᱛᱮᱫᱚ ᱩᱱᱟᱹᱜ ᱥᱩᱨ ᱥᱟᱯᱲᱟᱣ ᱵᱟᱝ ᱦᱩᱭ ᱟᱠᱟᱱᱟ᱾ ᱡᱟᱦᱟᱸ ᱛᱤᱱᱟᱹᱜ ᱵᱟᱰᱟᱭ ᱢᱮᱱᱟᱜᱼᱟ ᱡᱮ ᱵᱚᱸᱜᱟᱼᱵᱩᱨᱩ ᱴᱟᱭᱤᱢ ᱫᱚ ᱦᱟᱺᱰᱤ ᱫᱚ ᱞᱟᱜᱟᱜ ᱜᱮᱭᱟ᱾ ᱦᱩᱭ ᱥᱮ ᱟᱨ ᱟᱯ ᱫᱚ ᱡᱟᱦᱟᱸ ᱡᱟᱦᱮᱨ ᱵᱩᱴᱟᱹᱨᱮ ᱚᱸᱰᱮ ᱥᱤᱸᱫᱩᱨ ᱠᱚ ᱪᱟᱞ ᱛᱟᱦᱮᱱᱟ ᱥᱮ ᱵᱟᱠᱚ ᱪᱟᱞ ᱛᱟᱦᱮᱱᱟ ᱥᱤᱸᱫᱩᱨ᱾
ᱥᱤᱝᱫᱩᱨ ᱫᱚ ᱵᱟᱝᱠᱚ ᱪᱟᱞᱞᱟᱼᱟ ᱚᱸᱰᱮ ᱡᱚᱠᱷᱚᱱ ᱱᱟᱭᱠᱮ ᱦᱟᱲᱟᱢᱮ ᱵᱚᱸᱜᱟ ᱵᱩᱨᱩᱭᱟ ᱩᱱ ᱥᱚᱢᱚᱭ ᱜᱮ ᱡᱟ ᱞᱟᱜᱟᱜᱼᱟ ᱵᱟᱠᱷᱟᱡ ᱫᱚ
ᱟᱪᱪᱷᱟ ᱟᱫᱚ ᱛᱚᱵᱮ ᱟᱢ ᱠᱤ ᱵᱟᱲᱟᱭ ᱢᱮᱱᱟᱜᱼᱟ ᱡᱮ ᱡᱟᱦᱟᱸ ᱫᱚ ᱡᱟᱦᱮᱨ ᱵᱩᱴᱟᱹ ᱦᱩᱭᱩᱜ ᱥᱮ ᱜᱚᱴ ᱴᱟᱺᱰᱤ ᱦᱩᱭᱩᱜ ᱡᱟᱦᱟᱸ ᱨᱮᱜᱮ ᱟᱵᱚ ᱫᱚ ᱫᱷᱩᱯ ᱠᱚ ᱵᱮᱵᱚᱦᱟᱨᱫᱟ ᱥᱮ ᱵᱟᱠᱚ ᱵᱮᱵᱚᱦᱟᱨᱟ ᱡᱟᱦᱟᱸ ᱫᱚ ᱫᱷᱩᱯ ᱵᱚᱫᱚᱞ ᱛᱮ ᱥᱮ ᱫᱷᱩᱲᱟᱹ ᱠᱚ ᱵᱮᱵᱚᱦᱟᱨᱟ ᱥᱮ ᱡᱟᱦᱟᱸ ᱫᱚ ᱫᱮᱤᱭᱟ ᱠᱚ ᱢᱮᱛᱟᱜ-ᱟ᱾ ᱯᱩᱫᱤᱢ ᱠᱚ ᱢᱮᱛᱟ-ᱟ ᱫᱤᱠᱩᱛᱮ ᱦᱮᱸ ᱥᱮ᱾ ᱚᱱᱟ ᱠᱚ ᱵᱮᱵᱚᱦᱟᱨᱟ ᱥᱮ ᱵᱟᱠᱚ ᱵᱮᱣᱦᱟᱹᱨᱟ ᱟᱵᱚ ᱥᱟᱱᱛᱟᱲ ᱥᱚᱢᱟᱡᱽ ᱨᱮ?
ᱤᱧ ᱫᱚᱧ ᱡᱟᱧ ᱧᱮᱞ ᱟᱠᱟᱫ ᱵᱟᱦᱟᱨ ᱨᱮ, ᱢᱟᱜ ᱢᱬᱮ ᱨᱮ᱾ ᱟᱞᱮᱴᱷᱮᱡ ᱫᱚ ᱵᱮᱥᱤᱨ ᱵᱷᱟᱜᱽ ᱜᱮ ᱢᱟᱱᱮ ᱯᱨᱟᱭᱜᱮ ᱫᱷᱩᱲᱟᱹ ᱜᱮᱠᱚ ᱵᱮᱵᱚᱦᱟᱨᱟ, ᱫᱷᱩᱯ ᱫᱚ ᱵᱟᱝ᱾
ᱟᱨ ᱡᱟᱦᱟᱸᱧ ᱞᱟᱹᱭ ᱠᱮᱫ ᱡᱟᱦᱟᱸ ᱫᱚ ᱚᱱᱟ ᱯᱩᱫᱤᱢ ᱯᱨᱚᱫᱤᱯ ᱡᱟᱦᱟᱸ ᱠᱚ ᱯᱨᱚᱫᱤᱯ ᱥᱮ ᱫᱮᱤᱭᱟ ᱠᱚ ᱞᱟᱹᱭ ᱜᱮᱭᱟ ᱦᱤᱱᱫᱤ ᱛᱮ ᱦᱳᱭᱥᱮ, ᱚᱱᱟ ᱫᱚ ᱟᱯᱮ ᱥᱮᱫ ᱠᱚ ᱵᱮᱵᱚᱦᱟᱨ ᱜᱮᱭᱟ ᱥᱮ ᱵᱟᱝ?
ᱵᱟᱝ ᱵᱟᱝ᱾
ᱡᱟᱦᱟᱸ ᱫᱚ ᱡᱩᱫᱤ ᱥᱟᱵ ᱠᱟᱜ ᱢᱮ ᱚᱲᱟᱜ ᱨᱮ ᱢᱮᱱᱟᱜ ᱠᱟᱜ ᱢᱮᱭᱟ ᱮᱸ ᱚᱲᱟᱜ ᱨᱮᱱ ᱜᱚ ᱵᱟᱵᱟ ᱛᱟᱠᱚᱠᱚ ᱞᱟᱹᱭ ᱠᱮᱫᱟ ᱮᱢ ᱢᱟᱹᱭ ᱫᱩ ᱠᱟᱹᱴᱤᱡ ᱮᱸ ᱦᱚᱸᱜᱼᱚᱭ ᱛᱚ ᱟᱹᱭᱩᱵ ᱠᱟᱱᱟ ᱠᱟᱹᱴᱤᱡ ᱫᱷᱩᱯ ᱫᱷᱩᱲᱟᱹ ᱡᱮᱨᱮᱫ ᱠᱟᱜ ᱢᱮ ᱚᱱᱟ ᱠᱚ
ᱦᱮᱸ ᱩᱱᱫᱚ ᱫᱷᱩᱯ ᱜᱮᱞᱮ ᱡᱮᱨᱮᱫ ᱜᱮᱭᱟ ᱯᱨᱚᱫᱤᱯ ᱫᱚ ᱵᱟᱝ, ᱟᱨ ᱵᱟᱠᱷᱟᱡ ᱫᱚ ᱫᱷᱩᱲᱟᱹ, ᱚᱱᱟ ᱠᱚ᱾
ᱡᱟᱦᱟᱸ ᱟᱵᱚ ᱥᱟᱱ ᱛᱟᱲ ᱧᱮᱞ ᱠᱟᱱᱟ ᱡᱮ ᱥᱮᱛᱟᱜ ᱛᱚᱨᱟ ᱠᱚ ᱢᱟᱹᱰᱚᱞᱤ ᱜᱮᱭᱟ ᱚᱱᱟ ᱪᱮᱫᱟᱜ ᱠᱚ ᱢᱟᱹᱰᱚᱞᱤᱭᱟ?
ᱚᱱᱟᱫᱚ ᱵᱟᱹᱧ ᱞᱟᱹᱭ ᱫᱟᱲᱮᱜ ᱠᱟᱱᱟ ᱫᱟᱫᱟ ᱟᱢ ᱡᱩᱫᱤᱢ ᱞᱟᱹᱭ ᱠᱧᱟ ᱱᱟᱯᱟᱭ
ᱪᱷᱟ ᱚᱱᱟ ᱫᱚ ᱤᱧ ᱡᱟ ᱡᱟᱦᱟᱸ ᱛᱤᱱᱟᱹᱜ ᱤᱧ ᱵᱟᱲᱟᱭ ᱠᱟᱜᱼᱟ ᱡᱟᱦᱟᱸ ᱫᱚ ᱥᱮᱛᱟᱜ ᱨᱮ ᱠᱟᱛᱮ ᱡᱟᱦᱟᱸ ᱫᱚ ᱜᱚᱜᱚ ᱛᱟᱠᱚ ᱥᱮ ᱮᱸ ᱢᱟ ᱛᱟᱠᱚ ᱥᱮ ᱟᱭᱳ ᱛᱟᱠᱚ ᱠᱚ ᱮᱸ ᱡᱟᱦᱟᱸ ᱫᱚᱠᱚ ᱢᱟᱹᱰᱚᱞᱤᱭᱟ ᱚᱱᱟ ᱫᱚ ᱢᱟᱹᱰᱩᱞᱤ ᱫᱚ ᱵᱮᱲᱟ ᱨᱟᱠᱟᱵ ᱥᱟᱶᱛᱮ ᱩ ᱢᱟᱰᱚᱞᱤᱧ ᱧᱮᱞ ᱠᱟᱜ ᱠᱚᱣᱟ ᱟᱫᱚ ᱚᱱᱟ ᱦᱚᱸ ᱤᱧᱦᱚᱸ ᱩᱱᱟᱹᱜ ᱥᱚᱴᱷᱤᱠ ᱵᱟᱹᱧ ᱵᱟᱰᱟᱭᱟ ᱠᱤᱱᱛᱩ ᱱᱚᱣᱟ ᱠᱚ ᱞᱟᱹᱭᱟ ᱡᱮ ᱪᱟᱫᱳᱭ ᱨᱟᱠᱟᱵ-ᱟ ᱥᱟᱦᱟ ᱫᱚ ᱥᱤᱧ ᱵᱮᱲᱟᱭ ᱨᱟᱠᱟᱵᱼᱟ ᱟᱨ ᱢᱟᱹᱰᱚᱞᱤ ᱠᱟᱜ-ᱟᱭ ᱛᱚ ᱟᱫᱚ ᱠᱚ ᱞᱟᱹᱭᱟ ᱡᱮ ᱦᱮᱸ ᱦᱚᱸᱜᱼᱚᱭ ᱫᱩᱣᱟᱹᱨ ᱨᱮ ᱦᱮᱡ ᱠᱟᱱᱟ ᱥᱤᱧ ᱵᱮᱲᱟ ᱚᱱᱠᱟᱧ ᱢᱚᱱᱮᱭᱟ᱾
ᱟᱞᱮ ᱥᱮᱫ ᱦᱚᱸᱠᱚ ᱢᱟᱰᱚᱞᱤᱭᱟ ᱤᱧ ᱦᱚᱸᱧ ᱢᱟᱰᱚᱞᱤᱭᱟ ᱠᱤᱱᱛᱩ ᱟᱞᱮ ᱫᱚ ᱢᱟᱰᱚᱞᱤ ᱫᱚ ᱵᱟᱞᱮ ᱞᱟᱹᱭᱟ ᱡᱮ ᱫᱩᱣᱟᱹᱨᱤᱧ ᱪᱷᱚᱪ ᱮᱫᱟ ᱚᱱᱠᱟ ᱞᱮ ᱞᱟᱹᱭ ᱜᱮᱭᱟ᱾
ᱟᱪᱪᱷᱟ ᱢᱟᱱᱰᱚᱞᱤ ᱫᱚ ᱵᱟᱠᱚ ᱞᱟᱹᱭ ᱜᱮᱭᱟ, ᱛᱚᱵᱮ ᱠᱟᱛᱷᱟ ᱠᱚ ᱢᱟᱱᱮ ᱵᱷᱮᱜᱟᱨ ᱵᱷᱮᱜᱟᱨ ᱡᱟᱦᱟᱸ ᱫᱚ ᱛᱚᱵᱮ ᱟᱯᱮ ᱥᱮᱫ ᱮᱸ ᱪᱮᱫ ᱠᱚ ᱞᱟᱹᱭᱟ ᱡᱟᱦᱟᱸ ᱫᱚ ᱡᱟᱢ ᱵᱟᱹᱴᱤ ᱟᱞᱮ ᱥᱮᱫ ᱠᱚ ᱞᱟᱹᱭᱟ ᱡᱟᱢ ᱵᱟᱹᱴᱤ ᱵᱟᱹᱴᱤ ᱛᱟᱯᱚᱨᱮ ᱫᱟᱹᱵᱩ ᱚᱱᱠᱟ ᱪᱮᱫ ᱟᱯᱮ ᱥᱮᱫ ᱫᱚ ᱪᱮᱫ ᱠᱚ ᱞᱟᱹᱭ ᱜᱮᱭᱟ? ᱡᱮᱢᱚᱱ ᱟᱞᱮ ᱥᱮᱫ ᱫᱚ ᱟᱝᱜᱽᱨᱚᱵ ᱠᱚ ᱞᱟᱹᱭᱟ ᱢᱟᱱᱮ ᱡᱟᱦᱟᱸ ᱫᱚ ᱡᱟᱢᱟ ᱠᱚ ᱞᱟᱹᱭᱟ ᱚᱱᱟ ᱫᱚ ᱟᱝᱜᱽᱨᱚᱵᱽ ᱠᱚ ᱞᱟᱹᱭᱟ᱾
ᱟᱞᱮ ᱥᱮᱫ ᱫᱚ ᱡᱟᱢᱟ ᱜᱮᱠᱚ ᱞᱟᱹᱭᱟ ᱟᱸᱜᱨᱚᱵᱽ ᱫᱚ ᱵᱟᱠᱚ ᱞᱟᱹᱭᱟ᱾
ᱟᱞᱮ ᱥᱮᱫ ᱢᱟᱱᱮ ᱡᱮᱢᱚᱱ ᱟᱞᱮ ᱥᱮᱫ ᱠᱚ ᱞᱟᱹᱭᱟ ᱰᱟᱹᱵᱽᱨᱟᱹᱜ ᱦᱤᱡᱩᱜ ᱢᱮ ᱟᱯᱮ ᱥᱮᱫ ᱫᱚ ᱪᱮᱫ ᱠᱚ ᱞᱟᱹᱭᱟ? ᱰᱟᱹᱵᱨᱟᱹᱜ ᱢᱟᱱᱮ ᱦᱟᱱᱮ ᱡᱟᱦᱟᱸ ᱫᱟᱜ ᱨᱮ ᱩᱢᱩᱜ ᱫᱚ ᱚᱱᱟ ᱪᱮᱫ ᱠᱚ ᱞᱟᱹᱭ ᱜᱮᱭᱟ?
ᱫᱚ ᱟᱞᱮ ᱥᱮᱫ ᱫᱚ ᱛᱳᱯᱳᱱ ᱜᱮᱞᱮ ᱞᱟᱹᱭᱟ ᱰᱟᱹᱵᱽᱨᱟᱹᱜ ᱫᱚ ᱵᱟᱞᱮ ᱞᱟᱹᱭᱟ᱾
ᱟᱪᱪᱷᱟ, ᱦᱳᱭ ᱚᱱᱟ ᱦᱚᱸ ᱠᱟᱱ ᱜᱮᱭᱟ᱾ ᱢᱟᱱᱮ ᱴᱚᱴᱷᱟ ᱦᱤᱥᱟᱹᱵ ᱛᱮ ᱵᱷᱤᱱᱟᱹ ᱵᱷᱤᱱᱟᱹ ᱨᱚᱲ ᱠᱚ ᱦᱩᱭᱩᱜ ᱜᱮᱭᱟ ᱥᱮ᱾
ᱦᱮᱸ ᱟᱨ ᱫᱟᱠᱟ ᱪᱩᱸᱰᱩᱡ ᱩᱛᱩ ᱪᱩᱸᱰᱩᱡ ᱟᱞᱮ ᱫᱚ ᱚᱱᱠᱟ ᱞᱮ ᱞᱟᱹᱭ ᱜᱮᱭᱟ᱾
ᱚᱱᱟ ᱫᱚ ᱤ ᱚᱱᱟ ᱫᱚ ᱤᱧ ᱦᱚᱸᱛᱚ ᱵᱟᱹᱧ ᱵᱟᱰᱟᱭᱟ ᱚᱱᱟ ᱫᱟᱠᱟ ᱪᱩᱸᱰᱩᱪ ᱫᱚ ᱪᱮᱫ?
ᱫᱟᱠᱟ ᱪᱩᱸᱰᱩᱡ ᱫᱚ ᱫᱟᱠᱟ ᱞᱮ ᱞᱩᱭ ᱜᱮᱭᱟ ᱩᱛᱩ ᱪᱩᱸᱰᱩᱡ ᱛᱮᱫᱚ ᱩᱛᱩ ᱞᱮ ᱞᱩᱭ ᱜᱮᱭᱟ᱾
ᱟᱪᱪᱷᱟ, ᱛᱚᱵᱮ ᱟᱯᱮ ᱡᱟᱦᱟᱸ ᱵᱟᱦᱟᱨᱮ ᱤᱭᱟᱹ ᱜᱚᱴ, ᱤᱭᱟᱹ ᱡᱟᱦᱮᱨ ᱵᱩᱴᱟᱹ ᱛᱮ ᱥᱳᱲᱮ ᱡᱚᱢ ᱯᱮ ᱪᱟᱞᱟᱜ ᱜᱮᱭᱟ?
ᱦᱮᱸ ᱡᱚᱠᱷᱚᱱ ᱤᱧ ᱠᱟᱹᱴᱤᱡ ᱤᱧ ᱛᱟᱦᱮᱸ ᱠᱟᱱᱟ ᱛᱚᱠᱷᱚᱱ ᱠᱚ ᱤᱫᱤ ᱵᱟᱲᱟ ᱠᱟᱫᱤᱧᱟ ᱵᱟᱵᱟ ᱟᱫᱚ ᱦᱟᱨᱟ ᱠᱟᱛᱮ ᱫᱚ ᱤᱧ ᱫᱚ ᱵᱟᱹᱧ ᱪᱟᱞᱟᱜ ᱜᱮᱭᱟ ᱫᱟᱫᱟ ᱛᱟᱠᱚ ᱵᱷᱟᱹᱭ ᱛᱟᱠᱚ ᱵᱟᱵᱟ ᱛᱟᱠᱚ ᱜᱮᱠᱚ ᱪᱟᱞᱟᱜ ᱜᱮᱭᱟ᱾
ᱟᱪᱪᱷᱟ ᱤᱭᱟᱹ ᱛᱚᱵᱮ ᱡᱟᱦᱟᱸ ᱫᱚ ᱱᱟᱭᱠᱮ ᱦᱟᱲᱟᱢ ᱵᱚᱸᱜᱟ ᱠᱟᱛᱮ ᱦᱤᱡᱩᱜᱼᱟ ᱟᱨᱚ ᱢᱤᱫᱴᱮᱱ ᱥᱟᱶᱛᱮ ᱩᱱᱤ ᱡᱟᱦᱟᱸᱭ ᱫᱟᱜ-ᱮ ᱞᱚ ᱫᱟᱜ ᱮ ᱡᱟᱦᱟᱸᱭ ᱚᱱᱟ ᱠᱟᱸᱰᱟ ᱨᱮᱭ ᱜᱚᱜ ᱠᱟᱜ ᱫᱚ ᱮᱸ ᱢᱟᱱᱮ ᱟᱭᱟᱜ ᱫᱟᱹᱵᱤ ᱛᱮᱭ ᱜᱚᱜ ᱠᱟᱜ ᱫᱚ ᱮᱸ ᱩᱱᱠᱩ ᱮᱱᱮᱡ ᱮᱱᱮᱡ ᱛᱮᱯᱮ ᱟᱹᱜᱩ ᱠᱚᱣᱟ ᱥᱮ ᱟᱹᱠᱤᱱ ᱛᱮᱜᱮᱠᱤᱱ ᱛᱟᱲᱟᱢ ᱦᱤᱡᱩᱜᱼᱟ ᱟᱯᱮ ᱥᱮᱫ ᱫᱚ ᱚᱠᱟ ᱞᱮᱠᱟ?
ᱮᱱᱮᱡ ᱮᱱᱮᱡ ᱛᱮᱜᱮ ᱞᱮ ᱦᱤᱡᱩᱜ ᱜᱮᱭᱟ ᱾ ᱟᱨ ᱦᱤᱡᱩᱜ ᱥᱚᱢᱚᱭᱡ ᱡᱚᱠᱷᱚᱱ ᱟᱹᱜᱩᱭᱟᱞᱮ ᱱᱟᱭᱠᱮ ᱵᱟᱵᱟ ᱛᱚᱠᱷᱚᱱ ᱫᱚ
ᱛᱟᱞᱟ ᱠᱩᱞᱦᱤ ᱨᱮᱜᱮ ᱢᱟᱱᱮ ᱮᱱᱮᱡ ᱟᱹᱪᱩᱨᱚᱜᱚᱜᱼᱟ ᱠᱚ ᱠᱩᱲᱤ ᱦᱚᱯᱚᱱ ᱠᱚ ᱟᱨ ᱞᱚᱴᱟ ᱫᱟᱜ ᱛᱮᱞᱮ ᱟᱹᱨᱩᱵ ᱠᱮᱫᱱᱟ ᱱᱟᱭᱠᱮ ᱦᱟᱲᱟᱢ ᱱᱟᱭᱠᱮ ᱵᱩᱲᱦᱤ ᱥᱟᱶᱛᱮ ᱢᱟᱨᱟᱝ ᱵᱩᱨᱩ ᱡᱟᱦᱮᱨ ᱟᱭᱳ ᱡᱟᱦᱟᱸᱭ ᱜᱮ ᱵᱚᱸᱜᱟ ᱦᱚᱸᱠᱚ ᱦᱮᱡ ᱥᱮᱴᱮᱨ ᱟᱠᱟᱱᱟ ᱠᱚ ᱪᱟᱥ ᱥᱟᱹᱜᱩᱱ ᱫᱤᱞᱤ ᱜᱚᱜ ᱟᱭᱥᱮ ᱫᱤᱯᱤᱞᱟᱭ ᱱᱟᱭᱠᱮ ᱮᱨᱟ ᱟᱞᱮ ᱥᱮᱫ ᱫᱚ ᱱᱟᱭᱠᱮ ᱮᱨᱟ ᱦᱚᱸᱠᱚ ᱫᱤᱯᱤᱞ ᱜᱮᱭᱟ ᱾ ᱠᱚᱲᱟ ᱜᱤᱫᱽᱨᱟᱹ ᱫᱚ ᱵᱟᱠᱚ ᱜᱚᱜᱽ ᱜᱮᱭᱟ ᱾
ᱦᱳᱭ ᱚᱱᱟ ᱫᱚ ᱴᱚᱴᱷᱟ ᱦᱤᱥᱟᱹᱵᱽ ᱛᱮ ᱚᱠᱟᱞᱮᱠᱟ ᱟᱞᱮᱥᱮᱫ ᱫᱚ ᱡᱮᱢᱚᱱ ᱢᱤᱫᱴᱟᱹᱱ ᱠᱚᱲᱟ ᱜᱤᱫᱽᱨᱟᱹ ᱠᱚ ᱥᱟᱵᱮ ᱜᱮᱭᱟ ᱩᱱᱤ ᱡᱟᱦᱟᱸᱭ ᱱᱟᱭᱠᱮ ᱦᱟᱲᱟᱢ ᱫᱚ ᱵᱟᱦᱟ ᱦᱟᱴᱟᱜ ᱨᱮ ᱵᱟᱦᱟ ᱠᱚ ᱞᱚᱴᱟ ᱢᱤᱫᱴᱮᱱ ᱮ ᱥᱟᱵᱟ ᱛᱟᱨᱯᱚᱨᱮ ᱡᱟᱦᱟᱸ ᱢᱤᱫᱴᱟᱹᱱ ᱠᱚᱲᱟ ᱦᱚᱯᱚᱱ ᱫᱚ ᱩᱱᱤ ᱫᱚ ᱜᱚᱜ ᱠᱟᱜ-ᱟᱭ ᱤᱭᱟᱹ ᱦᱟᱥᱟ ᱨᱮᱭᱟᱜ ᱠᱟᱸᱰᱟ ᱨᱮ ᱜᱚᱜ ᱠᱟᱜᱼᱟ, ᱫᱟᱜ ᱛᱟᱦᱮᱸᱱ ᱛᱟᱭᱟ ᱾ ᱛᱟᱯᱚᱨᱮ ᱱᱟᱭᱠᱮ ᱦᱟᱲᱟᱢ ᱠᱚ ᱟᱹᱵᱩᱠᱮᱭᱟ, ᱛᱟᱯᱚᱨ ᱩᱱᱤ ᱠᱚᱲᱟ ᱦᱚᱯᱚᱱ ᱡᱟᱦᱟᱸᱭ ᱮ ᱜᱚᱜ ᱠᱟᱜᱼᱟ ᱩᱱᱤ ᱦᱚᱸᱠᱚ ᱟᱹᱵᱩᱠᱮᱭᱟ ᱟᱹᱵᱩᱜ ᱨᱮᱭᱟᱜ ᱯᱚᱨᱥᱮᱥ ᱫᱚ ᱱᱚᱝᱠᱟ ᱢᱤᱫᱴᱟᱹᱱ ᱡᱟᱢ ᱵᱟᱴᱤ ᱠᱚ ᱟᱹᱜᱩᱭ ᱛᱟᱦᱮᱱᱟ ᱡᱟᱦᱟᱸ ᱫᱚ ᱵᱚᱲᱚ ᱡᱟᱢ ᱠᱟᱸᱥᱟ ᱨᱮᱭᱟᱜ ᱧᱮᱞ ᱟᱠᱟᱫ ᱜᱮᱭᱟᱢ ᱥᱮ ᱦᱳᱭ? ᱚᱱᱟ ᱠᱟᱸᱥᱟ ᱨᱮᱭᱟᱜ ᱡᱟᱢ ᱛᱮ ᱥᱩᱱᱩᱢ ᱟᱨ ᱫᱟᱜ ᱛᱮ ᱵᱮᱥ ᱞᱮᱠᱟ ᱯᱳᱭᱞᱳ ᱛᱮ ᱫᱟᱜ ᱛᱮᱠᱚ ᱟᱹᱜᱩᱠᱮᱭᱟ ᱛᱟᱯᱚᱨᱮ ᱥᱩᱱᱩᱢ ᱛᱮᱠᱚ ᱟᱹᱵᱩᱠ ᱮᱭᱟ ᱚᱱᱟ ᱟᱵᱩᱜ ᱯᱚᱨ ᱡᱟᱦᱟᱸᱭ ᱠᱩᱲᱤ ᱦᱚᱯᱚᱱᱮ ᱟᱵᱩᱠᱮ ᱠᱟᱱ ᱫᱚ ᱩᱱᱤ ᱠᱩᱲᱤ ᱦᱚᱯᱚᱱ ᱦᱟᱵᱩᱜ ᱯᱚᱨ ᱡᱚᱦᱟᱨ ᱠᱤᱱᱟᱹᱭ ᱵᱟᱱᱟ ᱦᱚᱲ ᱾ ᱡᱚᱦᱟᱨ ᱠᱟᱛᱮᱫ ᱜᱳᱪᱷᱟᱭᱟᱭ ᱜᱳᱪᱷᱟ ᱨᱮ ᱚᱱᱟ ᱵᱟᱦᱟᱭ ᱪᱟᱞ ᱟᱭᱟ ᱾
ᱦᱳᱭ ᱟᱞᱮ ᱟᱞᱮ ᱥᱮᱫ ᱦᱚᱸ ᱚᱱᱠᱟᱜᱮ ᱾ ᱟᱞᱮ ᱦᱚᱸ ᱠᱤᱱᱛᱩ ᱱᱟᱭᱠᱮ ᱦᱟᱲᱟᱢ ᱫᱚ ᱟᱞᱮ ᱫᱚ ᱵᱟᱝᱞᱮ ᱵᱟᱝᱠᱚ ᱜᱷᱚᱸᱲᱟ ᱠᱚᱣᱟ ᱾ ᱥᱩᱫᱩ ᱱᱟᱭᱠᱮ ᱦᱟᱲᱟᱢ ᱮ